ᱜᱚᱝᱠᱮ ᱡᱚᱦᱟᱨ
ᱟᱪᱪᱷᱟ, ᱟᱪᱪᱷᱟ ᱛᱚ ᱟᱸᱻᱪᱮᱜ ᱞᱮᱠᱟ ᱱᱟᱯᱟᱭ ᱜᱤᱭᱟ ᱵᱤᱱ?
ᱦᱮᱸ ᱜᱚᱝᱠᱮ ᱱᱤᱭᱟᱹ ᱫᱷᱟᱹᱵᱤᱡ ᱛᱮᱫᱚ ᱪᱚᱴ ᱪᱟᱸᱫᱳᱣ ᱟᱜ ᱫᱟᱭᱟ ᱛᱮ ᱱᱟᱯᱟᱭ ᱜᱮ ᱢᱮᱱᱟᱜ ᱞᱤᱧᱟᱹ᱾ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱟᱸᱻ ᱟᱹᱞᱤᱧ ᱦᱚᱸ ᱱᱟᱯᱟᱭ ᱜᱮᱭᱟ ᱞᱤᱧ ᱟᱨ ᱚᱱᱟ ᱥᱟᱞᱟᱜ ᱛᱮ ᱚᱲᱟᱜ ᱦᱚᱲ ᱠᱚ ᱪᱮᱜ ᱞᱮᱠᱟ ᱱᱟᱯᱟᱭ ᱜᱮᱭᱟ ᱠᱚ?
ᱦᱳᱭ ᱜᱚᱝᱠᱮ ᱩᱲᱟᱜ ᱦᱚᱲ ᱠᱚ ᱱᱟᱯᱟᱭ ᱜᱮ ᱱᱤᱭᱟᱹ ᱫᱷᱟᱹᱵᱤᱡ ᱛᱮᱫᱚ᱾
ᱟᱪᱪᱷᱟ, ᱟᱪᱪᱷᱟ᱾ ᱛᱚ ᱱᱮᱛᱟᱨ ᱢᱟᱛᱚ ᱫᱟᱜ ᱡᱟᱯᱩᱫ ᱫᱤᱱ ᱠᱟᱱ ᱛᱟᱵᱚᱱᱟ ᱛᱚ ᱨᱚᱦᱚᱭ ᱠᱚ ᱛᱤᱱᱟᱹᱜ ᱡᱷᱟᱹᱞ? ᱮᱸᱻ ᱠᱟᱹᱢᱤ ᱦᱚᱨᱟ ᱵᱚᱱ ᱤᱫᱤ ᱠᱮᱫᱟ᱾
ᱜᱚᱝᱠᱮ ᱨᱚᱦᱚᱭ ᱠᱚᱫᱚ ᱱᱤᱭᱟᱹ ᱫᱷᱟᱹᱵᱤᱡ ᱛᱮᱫᱚ ᱟᱹᱰᱤ ᱜᱮ ᱞᱟᱦᱟ ᱟᱠᱟᱱᱟ ᱜᱮᱭᱟ ᱵᱩᱡ ᱠᱤᱫᱟ ᱵᱤᱱ ᱛᱚ?
ᱦᱩᱸ᱾
ᱛᱚ ᱟᱞᱮᱥᱮᱫ ᱫᱚ ᱞᱟᱦᱟ ᱞᱟᱦᱟ ᱜᱮᱠᱚ ᱨᱚᱦᱚᱭᱟ ᱪᱮᱫᱟᱜ ᱥᱮ ᱜᱚᱝᱠᱮ ᱛᱚᱞᱟ ᱠᱚᱦᱚᱸ ᱞᱚᱜᱚᱱ ᱞᱚᱜᱚᱱ ᱜᱮ ᱦᱟᱨᱟ ᱜᱚᱫᱚᱜᱼᱟ᱾ ᱫᱟᱜ ᱠᱚᱦᱚᱸ ᱵᱷᱟᱜ ᱜᱮ ᱧᱟᱢᱟ ᱵᱩᱪᱠᱤᱫᱟᱵᱤᱱ ᱟᱫᱚ ᱜᱚᱢᱠᱮ ᱡᱩᱫᱤᱼᱼ ᱥᱤᱨᱢᱟ ᱫᱟᱜ ᱡᱟᱹᱲᱤ ᱵᱟᱝ ᱦᱩᱭᱩᱜ ᱢᱟ ᱛᱟᱦᱚᱞᱮ ᱫᱚᱼᱼ ᱟᱞᱮ ᱥᱮᱫ ᱫᱚ ᱥᱮᱞᱚ ᱠᱚ ᱢᱮᱱᱟᱜᱼᱟ ᱢᱤᱱᱤ ᱠᱚ ᱢᱮᱱᱟᱜᱼᱟ᱾ ᱚᱱᱟ ᱫᱟᱜ ᱡᱟᱹᱲᱤ ᱜᱮ ᱦᱩᱭᱩᱜ ᱜᱮᱭᱟ ᱵᱩᱪ ᱠᱮᱫᱟᱵᱤᱱ ᱛᱚ ᱜᱚᱢᱠᱮ? ᱛᱚ ᱜᱚᱢᱠᱮ ᱟᱞᱮᱥᱮᱫ ᱫᱚ ᱟᱞᱮᱚ ᱱᱚᱣᱟᱼᱼ ᱵᱤᱞᱟᱹᱛ ᱫᱤᱥᱚᱢ ᱦᱚᱲ ᱠᱟᱱᱟᱞᱮ ᱜᱚᱢᱠᱮ ᱵᱩᱡ ᱠᱮᱫᱟ ᱵᱮᱼᱼ
ᱟᱨ ᱟᱪᱷᱟ ᱟᱪᱷᱟ ᱟᱪᱷᱟ ᱟᱯᱮ ᱫᱚᱼᱼ
ᱥᱮᱫ ᱫᱚ ᱵᱟᱝ ᱜᱚᱢᱠᱮ ᱛᱚ ᱟᱯᱮ ᱥᱮᱫ ᱫᱚ ᱪᱮᱫ ᱞᱮᱠᱟ ᱫᱷᱤᱨᱤ ᱫᱤᱥᱚᱢ ᱜᱮ ᱜᱚᱢᱠᱮ?
ᱦᱮᱸ ᱦᱮᱸ ᱟᱞᱮ ᱥᱮᱫ ᱫᱚᱤ ᱤᱭᱟᱹ ᱫᱷᱤᱨᱤ ᱫᱤᱥᱚᱢ ᱫᱷᱤᱨᱤ ᱫᱤᱥᱚᱢ ᱥᱮ ᱵᱩᱨᱩ ᱫᱤᱥᱚᱢ᱾
ᱚ
ᱟᱫᱚ ᱚᱱᱮ ᱚᱱᱠᱟ ᱟᱫᱚ ᱦᱮᱸ ᱞᱟᱹᱭᱵᱮᱱ ᱢᱟ᱾
ᱛᱟᱦᱨᱮ ᱜᱚᱢᱠᱮ ᱠᱷᱮᱞ ᱠᱚᱫᱚᱵᱤᱱ ᱠᱩᱥᱤᱭᱟᱜ ᱜᱮᱭᱟ ᱥᱮ ᱵᱟᱝ?
ᱠᱷᱮᱞ ᱠᱚ ᱮᱸ ᱮᱸ ᱪᱮᱜ ᱠᱷᱮᱞ ᱥᱮ ᱞᱟᱹᱭ ᱵᱮᱱ᱾
ᱥᱯᱳᱨᱴᱥ ᱠᱚ᱾
ᱦᱮᱸ ᱥᱯᱳᱨᱴᱥ ᱦᱮᱸ ᱥᱯᱳᱨᱴ ᱪᱮᱫᱟᱜ ᱵᱟᱝ ᱥᱯᱳᱨᱴ ᱫᱚᱼᱼ ᱥᱯᱳᱴ ᱫᱚ ᱡᱩᱫᱤ ᱵᱟᱨᱪᱮᱼᱼ
ᱡᱷᱚᱛᱚ ᱦᱚᱲᱟᱜ ᱟᱨ ᱪᱮᱫ ᱢᱟᱱᱮ ᱦᱚᱲᱢᱚ ᱨᱮᱜᱮ ᱟᱨ ᱪᱮᱫ ᱥᱩᱴ ᱜᱮᱭᱟᱭ ᱾ ᱦᱮᱸ ᱥᱮ ᱢᱤᱫᱴᱤᱡ ᱥᱚᱨᱤᱨ ᱥᱟᱥᱛᱷᱚ ᱞᱟᱹᱜᱤᱫ ᱛᱚ ᱠᱷᱮᱞ ᱜᱮ ᱦᱩᱭᱩᱜᱼᱟ ᱾ ᱛᱟᱨᱯᱚᱨᱮ ᱚᱱᱟ ᱥᱯᱳᱨᱴ ᱤᱫᱤ ᱠᱟᱛᱮᱼᱼ ᱡᱩᱫᱤ ᱟᱢ ᱡᱩᱫᱤ ᱦᱳᱭᱼᱛᱚᱢ ᱞᱟᱦᱟ ᱫᱟᱲᱮᱭᱟᱜᱼᱟ ᱥᱮ ᱢᱤᱫᱴᱤᱡ ᱵᱷᱟᱜᱤ ᱡᱩᱫᱤᱼᱼ ᱥᱮᱴᱮᱨ ᱫᱟᱲᱮᱭᱟᱜᱼᱟ ᱚᱱᱟ ᱟᱢ ᱟᱢᱛᱮ ᱜᱚᱨᱵᱚ ᱥᱮ ᱥᱚᱢᱟᱡᱽ ᱛᱟᱞᱟᱨᱮᱼᱼ ᱪᱮᱫ ᱟᱨ ᱪᱮᱫ ᱜᱚᱨᱵᱚᱢ ᱧᱟᱢᱟ ᱦᱩᱸ ᱟᱨᱠᱤ ᱥᱟᱨᱦᱟᱣᱼᱮᱢ ᱧᱟᱢᱟᱼᱼ ᱢᱮᱱᱠᱷᱟᱱ ᱥᱚᱨᱤᱨ ᱪᱚᱨᱪᱟ ᱞᱟᱹᱜᱤᱫ ᱫᱚ ᱳᱵᱤᱭᱮᱥ ᱢᱤᱫᱴᱤᱡ ᱟᱨ ᱪᱮᱫᱼᱼ ᱫᱟᱹᱲ ᱵᱟᱲᱟ ᱥᱮ ᱫᱚᱨᱠᱟᱨ ᱢᱮᱱᱟᱜᱼᱟ ᱥᱮ ᱡᱤᱢ ᱴᱤᱢ ᱠᱚ ᱫᱚᱨᱠᱟᱨ ᱢᱮᱱᱟᱜᱼᱟ ᱾ ᱦᱮᱸ ᱱᱚᱜ ᱱᱚᱝᱠᱟ ᱫᱚ ᱡᱷᱚᱛᱚ ᱜᱮ ᱠᱩᱥᱤ ᱵᱟᱲᱟ ᱦᱩᱭᱩᱜ ᱜᱮᱭᱟ ᱡᱮᱢᱚᱱᱼᱼ ᱯᱷᱩᱴᱵᱚᱞ ᱛᱮ ᱠᱨᱤᱠᱮᱴ ᱛᱮ ᱦᱩᱸᱼᱼ
ᱦᱚᱸ ᱦᱳᱭ ᱦᱳᱭ ᱜᱚᱢᱠᱮ ᱾
ᱦᱩᱸ
ᱟᱫᱚ ᱜᱚᱢᱠᱮ᱾ ᱚᱱᱟ ᱠᱚᱫᱚ ᱡᱟᱹᱨᱩᱲ ᱠᱟᱱ ᱜᱮᱭᱟ ᱢᱟ ᱟᱵᱚ ᱢᱟᱼᱼ ᱡᱚᱢ ᱧᱩ ᱦᱩᱭᱩᱜ ᱠᱟᱱ ᱛᱟᱵᱚᱱᱟ ᱟᱫᱚᱼᱼ ᱠᱟᱹᱴᱤᱡ ᱥᱚᱨᱤᱨ ᱠᱚ ᱵᱟᱵᱚᱱ ᱪᱚᱨᱪᱟ ᱞᱮᱠᱷᱟᱱᱼᱼ ᱫᱤᱱ ᱫᱤᱱ ᱛᱮ ᱟᱹᱰᱤ ᱦᱚᱲᱢᱚ ᱠᱚ ᱟᱨᱠᱤ ᱦᱟᱢᱟᱞᱚᱜ ᱛᱟᱵᱚᱱᱟ ᱾
ᱦᱚᱲᱢᱚ ᱠᱚ ᱦᱟᱢᱟᱞᱚᱜ ᱛᱟᱵᱚᱱᱟ ᱵᱤᱵᱷᱤᱱᱼᱱᱚ ᱨᱳᱜᱽ ᱟᱡᱟᱨ ᱟᱨ ᱪᱮᱫ ᱦᱮᱸᱼᱼ
ᱦᱳᱭ ᱜᱚᱢᱠᱮ ᱨᱳᱜᱽ ᱟᱡᱟᱨ ᱥᱟᱶᱛᱮ ᱦᱚᱵᱚᱱ ᱟᱵᱚ ᱟᱨᱠᱤᱼᱼ ᱴᱮᱠᱟᱣ ᱫᱟᱨᱟᱢ ᱫᱟᱲᱮ ᱦᱚᱸ ᱠᱚᱢ ᱜᱚᱫᱚᱜ ᱛᱟᱵᱚᱱᱟ ᱞᱟᱹᱭ ᱞᱮᱠᱷᱟᱱ ᱫᱚᱼᱼ
ᱦᱮᱸ ᱦᱩᱸ ᱦᱩᱸ!
ᱜᱚᱢᱠᱮ ᱱᱚᱣᱟ ᱠᱚ ᱫᱟᱹᱲ ᱵᱟᱲᱟ ᱞᱮᱠᱷᱟᱱ ᱪᱮ ᱟᱯᱱᱟᱨᱟᱜ ᱦᱚᱲᱢᱚ ᱠᱚ ᱵᱷᱟᱜᱮ ᱛᱟᱸᱦᱮᱱᱟ ᱾
ᱦᱩᱸ ᱦᱩᱸ
ᱜᱚᱢᱠᱮ ᱾ ᱛᱟᱦᱚᱞᱮ ᱜᱚᱢᱠᱮ᱾
ᱢᱟ ᱞᱟᱹᱭ ᱵᱤᱱ ᱾
ᱟᱯᱮ ᱥᱮᱫ ᱫᱚ ᱞᱟᱹᱭᱫᱟᱹᱞᱤᱧ ᱪᱮᱫ ᱞᱮᱠᱟ ᱠᱚ ᱥᱟᱠᱨᱟᱛᱚᱜ ᱜᱮᱭᱟ ᱜᱚᱢᱠᱮ?
ᱥᱟᱠᱨᱟᱛ᱾ ᱥᱟᱠᱨᱟᱛ ᱫᱚ ᱮᱸ ᱥᱟᱠᱨᱟᱛ ᱥᱟᱠᱨᱟᱛ ᱢᱮᱱᱛᱮ ᱫᱚᱼᱼ ᱮᱸᱻ ᱢᱚᱠᱚᱨ ᱰᱩᱵᱽ!
ᱦᱳᱭ ᱜᱚᱢᱠᱮ ᱦᱳᱭ ᱾
ᱪᱷᱮᱫ ᱢᱚᱠᱚᱨ ᱯᱚᱨᱚᱵᱽ ᱥᱟᱠᱨᱟᱛ ᱢᱮᱱ ᱛᱮ ᱫᱚ ᱢᱚᱠᱚᱨ ᱯᱚᱨᱚᱵᱽ ᱦᱮᱸᱡᱮᱢᱚᱱᱼᱼ ᱚᱸ ᱧᱩᱸ ᱠᱚ ᱥᱟᱠᱨᱟᱛ ᱵᱟᱲᱟᱜ ᱜᱮᱭᱟ ᱦᱩᱸᱼᱼ ᱡᱮᱢᱚᱱ ᱟᱵᱚᱣᱟᱜ ᱵᱷᱳᱨᱛᱮ ᱡᱮᱢᱚᱱ ᱤᱭᱟᱹ ᱜᱟᱰᱟ ᱫᱚᱱ ᱥᱮ ᱠᱩᱢᱵᱟᱹ ᱫᱚᱱ ᱢᱮᱱᱟᱜ ᱛᱟᱵᱚᱱᱟᱼᱼ
ᱦᱳᱭ ᱜᱚᱢᱠᱮ ᱦᱳᱭ ᱾
ᱪᱟᱞᱟᱜ ᱥᱟᱞᱟᱜ ᱛᱮ ᱦᱮᱸ ᱚᱠᱟ ᱚᱠᱟ ᱥᱟᱭᱤᱰ ᱨᱮ ᱪᱚᱝ ᱵᱷᱮᱡᱟ ᱠᱚᱠᱚ ᱛᱩᱧ ᱜᱮᱭᱟ ᱾ ᱚᱱᱟ ᱥᱟᱠᱨᱟ
ᱦᱳᱭ ᱜᱚᱢᱠᱮ ᱦᱮ ᱦᱳᱭ ᱜᱚᱢᱠᱮ ᱦᱳᱭ ᱦᱳᱭ ᱛᱩᱧ ᱵᱟᱰᱟᱭ ᱜᱮᱭᱟ ᱠᱚᱼᱼ
ᱦᱩᱸ ᱦᱩᱸ ᱛᱩᱧ ᱵᱟᱲᱟᱭ ᱜᱮᱭᱟ ᱠᱚ ᱛᱚ ᱚᱱᱟᱼᱼ ᱚᱠᱟ ᱚᱠᱟ ᱥᱟᱭᱤᱰ ᱨᱮ ᱪᱚᱝ ᱛᱚᱵᱮ ᱱᱚᱣᱟ ᱟᱞᱮ ᱥᱟᱭᱤᱰ ᱨᱮᱫᱚ ᱟᱨ ᱪᱮᱫ ᱚᱱᱠᱟ ᱵᱷᱮᱡᱟ ᱛᱩᱧ ᱫᱚ ᱵᱤᱥᱮᱥ ᱠᱤᱪᱷᱩ ᱵᱟᱝ ᱦᱩᱭᱩᱜ ᱜᱮᱭᱟ ᱾ ᱛᱚᱵᱮ ᱦᱮᱸ ᱥᱟᱠᱨᱟᱛ ᱦᱚᱸ ᱠᱤᱱᱛᱩ ᱵᱷᱟᱜᱤ ᱞᱮ ᱢᱟᱱᱟᱣ ᱜᱮᱭᱟ ᱾ ᱥᱮ ᱥᱚᱨᱦᱟᱭ ᱦᱚᱸ ᱵᱷᱟᱜᱮᱞᱮ ᱢᱟᱱᱟᱣ ᱜᱮᱭᱟ ᱥᱮ ᱠᱟᱨᱟᱢ ᱦᱚᱸ ᱵᱷᱟᱜᱤ ᱜᱮᱞᱮ ᱢᱟᱱᱟᱣ ᱜᱮᱭᱟ ᱾ ᱜᱮᱭᱟ ᱦᱮᱸ ᱟᱫᱚ ᱱᱚᱜᱼᱚ ᱱᱚᱝᱠᱟ ᱠᱤᱪᱷᱩ ᱠᱤᱪᱷᱩ ᱡᱤᱱᱤᱥ ᱦᱚᱭ ᱛᱳ ᱼᱼ ᱦᱚᱸ ᱵᱟᱝ ᱠᱚ ᱠᱚᱨᱟᱣ ᱟᱹᱜᱩ ᱟᱠᱟᱫᱟ ᱟᱵᱚᱣᱟᱜ ᱦᱟᱯᱲᱟᱢ ᱠᱚ ᱠᱤᱪᱷᱩ ᱠᱤᱪᱷᱩ ᱡᱟᱭᱜᱟ ᱨᱮ ᱦᱚᱭᱛᱚ ᱚᱱᱠᱟ ᱠᱚ ᱠᱚᱨᱟᱣ ᱟᱹᱜᱩ ᱟᱠᱟᱫᱟᱼᱟ ᱾
ᱦᱳᱭ ᱦᱳᱭ ᱦᱳᱭ ᱦᱳᱭ ᱜᱚᱢᱠᱮ ᱦᱳᱭ᱾
ᱚ ᱟᱹᱞᱤᱧᱟᱜ ᱢᱮᱱᱫᱚ ᱜᱚᱢᱠᱮ ᱾ ᱡᱮ ᱟᱞᱮ ᱫᱚ ᱱᱚᱝᱠᱟ ᱞᱮ ᱢᱟᱱᱟᱣ ᱜᱮᱭᱟ ᱥᱟᱠᱨᱟᱛ ᱫᱚ᱾ ᱟᱞᱮᱭᱟᱜ ᱥᱟᱠᱨᱟᱛ ᱫᱚ ᱯᱮ ᱫᱤᱱ ᱞᱮ ᱢᱟᱱᱟᱣ ᱜᱮᱭᱟ᱾ ᱵᱩᱡ ᱠᱮᱫᱟᱵᱤᱱ ᱜᱚᱢᱠᱮ ᱯᱳᱭᱞᱳ ᱫᱤᱱ ᱫᱚ ᱾ ᱟᱨᱠᱤ ᱱᱚᱝᱠᱟ ᱟᱹᱭᱩᱵ ᱵᱮᱲᱟ ᱱᱚᱝᱠᱟ ᱯᱤᱴᱷᱟᱹ ᱦᱳᱭᱳᱜᱼᱟ ᱯᱤᱴᱷᱟᱹ ᱞᱟᱴᱟ ᱠᱚ ᱦᱳᱭᱳᱜᱼᱟ ᱾ ᱚᱱᱟ ᱛᱟᱭᱚᱢ ᱡᱟᱜᱮ ᱡᱟᱦᱟᱸ ᱛᱤᱱᱟᱹᱜ ᱜᱮ ᱠᱩᱲᱟᱹᱣᱠᱟᱱ ᱛᱟᱵᱚᱱᱟ ᱟᱹᱴᱤ ᱟᱵᱚᱨᱮᱱ ᱦᱟᱯᱲᱟᱢ ᱥᱮ ᱦᱟᱲᱟᱢᱵᱟ ᱛᱟᱠᱚᱵᱚᱱ ᱾ ᱫᱩᱞ ᱵᱟᱲᱟ ᱠᱚᱣᱟ ᱥᱮ ᱜᱤᱰᱤ ᱵᱟᱲᱟ ᱠᱚᱣᱟ ᱵᱚᱱ ᱵᱩᱡ ᱠᱮᱫᱟᱵᱤᱱ ᱜᱚᱢᱠᱮ ᱛᱚ ᱩᱱᱠᱩ ᱢᱤᱫ ᱴᱟᱝ ᱟᱥᱚᱜ ᱜᱮᱭᱟ ᱠᱚ ᱛᱚ ᱜᱚᱢᱠᱮ ᱡᱮ ᱱᱚᱣᱟ ᱫᱤᱱ ᱨᱮᱫᱚ ᱤᱧ ᱠᱚ ᱧᱩᱢᱤᱧᱟ ᱥᱮ ᱠᱚ ᱦᱚᱦᱚ ᱟᱹᱧᱟ ᱾ ᱱᱟᱥᱮᱱᱟᱜ ᱨᱮ ᱦᱚᱸᱠᱚ ᱜᱤᱫ ᱰᱤ ᱵᱟᱨᱟ ᱤᱧᱟ ᱱᱚ ᱱᱚᱝᱠᱮ ᱢᱤᱫᱴᱟᱝ ᱟᱥ ᱛᱟᱦᱮᱱ ᱛᱟᱠᱚ ᱜᱮᱭᱟ ᱟᱵᱚᱨᱮᱱ ᱦᱟᱲᱟᱢ ᱵᱟ ᱠᱚ ᱞᱟᱹᱭ ᱟᱹᱜᱩ ᱠᱟᱫᱟ ᱥᱮ ᱟᱵᱚ ᱦᱚᱵᱚᱱ ᱞᱟᱹᱭ ᱛᱤᱭᱟ ᱠᱚ ᱟᱵᱚᱨᱮᱱ ᱯᱚᱨᱮᱡ ᱡᱮᱱᱟᱨᱮᱥᱚᱱ ᱠᱚ ᱚᱱᱟ ᱦᱳᱭᱱᱟ ᱜᱚᱢ ᱠᱮ ᱚᱱᱟ ᱫᱤᱱ ᱫᱚ ᱯᱤᱴᱟᱹ ᱞᱟᱴᱟ ᱠᱚ ᱱᱚᱝᱠᱟ ᱜᱮ ᱡᱚᱢ ᱵᱟᱲᱟ ᱦᱳᱭᱱᱟ ᱜᱚᱝᱠᱮ ᱚᱱᱟ ᱾ ᱯᱚᱨᱮᱨ ᱫᱤᱱ ᱫᱚ ᱵᱷᱳᱨ ᱠᱷᱚᱱ ᱡᱳᱨᱚᱜ ᱦᱳᱭᱳᱜ ᱜᱮᱭᱟ ᱵᱩᱡ ᱫᱟᱵᱤᱱ ᱜᱚᱢᱠᱮ ᱟᱫᱚ ᱦᱩᱸ ᱾ ᱡᱳᱨᱚᱜ ᱦᱳᱭᱳᱜᱼᱟ ᱨᱟᱵᱟᱝ ᱢᱟ ᱨᱟᱵᱟᱝ ᱜᱮᱭᱟ ᱡᱳᱨᱳᱜ ᱞᱚᱞᱚ ᱠᱷᱟᱛ ᱛᱮ ᱮᱠᱫᱚᱢ ᱟᱹᱰᱤ ᱞᱚᱜᱚᱱ ᱥᱟᱺᱦᱤᱡ ᱛᱳᱯᱩ ᱥᱟᱶᱛᱮ ᱮᱠᱫᱚᱢ ᱾ ᱟᱭᱳ ᱛᱟᱠᱚ ᱾ ᱚᱱᱮ ᱩᱱᱠᱟ ᱵᱟᱠᱚ ᱞᱟᱹᱭᱟ ᱦᱟᱥᱟ ᱨᱮᱱᱟᱜ ᱛᱟᱣᱟᱛᱮ ᱾
ᱦᱮᱸ ᱦᱟᱥᱟ ᱨᱮᱱᱟᱜ ᱛᱟᱣᱟ ᱛᱮ ᱾
ᱥᱩᱱᱩᱢ ᱯᱤᱴᱷᱟᱹ ᱠᱚ ᱵᱮᱱᱟᱣᱟ ᱾
ᱦᱮᱸ ᱦᱮᱸ ᱟᱵᱚ ᱫᱮ ᱟᱜ ᱟᱵ ᱢᱟᱱᱮ ᱾ ᱡᱮ ᱦᱤᱞᱳᱜ ᱟᱨ ᱪᱮᱜ ᱢᱚᱱᱮ ᱠᱟᱜ ᱵᱮᱱ ᱚᱱᱟ ᱠᱩᱢᱵᱟᱹ ᱫᱟᱱ ᱠᱷᱚᱱ ᱵᱚᱱ ᱦᱤᱡᱩᱜᱼᱟ ᱦᱩᱸ ᱾ ᱭᱟᱲ ᱠᱟᱫᱮᱯ ᱵᱷᱳᱨ ᱨᱮᱭᱟᱲ ᱠᱟᱛᱮᱫ ᱩᱝ ᱦᱤᱞᱳᱜ ᱢᱟᱱᱮ ᱫᱚ ᱩᱣᱟ ᱚᱱᱟᱴᱟᱜ ᱥᱮᱛᱟᱜ ᱜᱮᱛᱚ ᱟᱨ ᱪᱮᱫ ᱟᱵᱚ ᱫᱚ ᱾ ᱚᱱᱟ ᱡᱟᱦᱟᱸ ᱥᱩᱱᱩᱢ ᱯᱤᱴᱷᱟᱹ ᱦᱩᱸ ᱢᱟᱱᱮ ᱾ ᱩᱢ ᱪᱤᱠᱟᱹ ᱪᱮᱞᱠᱟ ᱢᱤᱫᱴᱮᱡ ᱟᱨ ᱥᱮ ᱠᱟᱛᱷᱟ ᱢᱮᱱᱟᱜᱼᱟ ᱡᱮ
ᱮᱸᱫᱤᱡ ᱞᱟᱹᱭ ᱵᱤᱱ ᱜᱚᱢᱠᱮ ᱾
ᱪᱮᱞᱠᱟ ᱪᱮ ᱢᱤᱫᱴᱤᱡ ᱠᱟᱛᱷᱟ ᱢᱮᱱᱟᱜᱼᱟ, ᱡᱟᱭᱦᱳᱠ ᱢᱟ ᱟᱨ ᱪᱮᱜ ᱞᱟᱹᱭ ᱵᱮᱱ ᱟᱹᱞᱤᱧ ᱛᱚᱠᱮ ᱦᱟᱸᱜ ᱞᱤᱧ ᱫᱤᱥᱟᱹᱭᱟ ᱦᱟᱸᱜ ᱚᱱᱟ ᱾
ᱚᱱᱮ ᱟᱫᱚ ᱱᱚᱝᱠᱟ ᱫᱚᱥᱟᱨ ᱫᱤᱱ ᱫᱚ ᱚᱝᱠᱟ ᱛᱩᱯᱚ ᱵᱟᱲᱟ ᱠᱟᱛᱮᱜ ᱟᱫᱚ ᱦᱟᱨᱟᱢ ᱵᱟ ᱛᱟᱠᱚ ᱟᱵᱟᱨ ᱫᱚᱥᱟᱨ ᱫᱤᱱ ᱦᱚᱸ ᱚᱝᱠᱟ ᱠᱟᱹᱴᱤᱡ ᱜᱤᱰᱤ ᱵᱟᱲᱟ ᱦᱳᱭᱳᱜᱼᱟ ᱾ ᱩᱱᱠᱩ ᱦᱚᱸ ᱟᱨᱠᱤ ᱯᱮᱫᱤᱱ ᱠᱚ ᱟᱥᱟᱜᱼᱟ ᱥᱮ ᱜᱤᱰᱤ ᱵᱟᱲᱟ ᱦᱳᱭ ᱛᱟᱭᱚᱢ ᱚᱱᱟ ᱛᱟᱭᱚᱢ ᱫᱚ ᱟᱛᱳ ᱠᱚᱨᱮᱜ ᱥᱮ ᱮᱴᱟᱜ ᱟᱛᱳ ᱠᱚᱨᱮᱜ ᱦᱚᱸ ᱥᱯᱳᱨᱴᱥ ᱠᱚ ᱱᱚᱝᱠᱟ ᱠᱚ ᱟᱨᱠᱤ ᱥᱟᱯᱨᱟᱣ ᱠᱟᱜ ᱜᱮᱭᱟ ᱠᱚ ᱜᱚᱝᱠᱮ, ᱛᱚ ᱚᱱᱟ ᱠᱚᱨᱮᱜ ᱦᱚᱸ ᱠᱟᱹᱴᱤᱡ ᱠᱷᱚᱱ ᱮᱠᱫᱚᱢ ᱦᱟᱨᱟᱢ ᱥᱮ ᱵᱩᱰᱦᱤ ᱫᱷᱟᱹᱵᱤᱡ ᱦᱚᱸ ᱯᱟᱴᱤᱥᱤᱯᱮᱴ ᱚᱸᱰᱮ ᱫᱚ ᱮᱞᱟᱣ ᱢᱮᱱᱟᱜᱼᱟ ᱵᱩᱡ ᱠᱮᱫᱟ ᱵᱤᱱ ᱜᱚᱝᱠᱮ ᱾
ᱦᱳᱭ ᱦᱳᱭ ᱦᱳᱭ ᱾
ᱛᱚ ᱚᱸᱰᱮ ᱯᱟᱴᱤᱥᱤᱯᱮᱴ ᱦᱳᱭᱳᱜ ᱜᱮᱭᱟ ᱫᱟᱣ ᱦᱟᱛᱟᱣ ᱦᱳᱭᱳᱜ ᱜᱮᱭᱟ ᱾
ᱦᱩᱸ ᱾
ᱟᱫᱚ ᱜᱚᱝᱠᱮ ᱚᱱᱟ ᱠᱚ ᱦᱳᱭ ᱛᱮ ᱩᱣᱟ ᱫᱚ ᱱᱚᱱ ᱯᱚᱨᱮᱨ ᱫᱤᱱ ᱫᱚ ᱜᱚᱝᱠᱮ ᱟᱞᱮᱭᱟᱜ ᱢᱤᱫᱴᱟᱝ ᱟᱨᱠᱤ ᱧᱩᱢ ᱟᱱᱤᱡ ᱡᱟᱭᱜᱟ ᱜᱮ ᱢᱮᱱᱟᱜᱼᱟ ᱥᱚᱫᱚᱨ ᱜᱷᱟᱴ ᱢᱮᱱᱛᱮ ᱵᱩᱡ ᱠᱮᱫᱟ ᱵᱤᱱ! ᱚᱸᱰᱮ ᱪᱟᱞᱟᱣ ᱦᱳᱭᱳᱜ ᱜᱮᱭᱟ ᱜᱚᱝᱠᱮ ᱵᱩᱡ ᱠᱮᱫᱟᱵᱤᱱ ᱛᱚ ᱾
ᱟᱪᱪᱷᱟ ᱟᱪᱪᱷᱟ ᱾
ᱚᱸᱰᱮ ᱪᱟᱞᱟ ᱠᱟᱛᱮᱜ ᱚᱸᱰᱮ ᱡᱮᱦᱮᱛᱩ ᱟᱵᱚ ᱚᱸᱰᱮ ᱦᱟᱨᱟᱢ ᱵᱟᱠᱚ ᱤᱫᱤ ᱦᱳᱭ ᱠᱟᱱᱟ ᱾ ᱵᱩᱡ ᱠᱮᱫᱟ ᱵᱤᱱ ᱜᱚᱝᱠᱮ?
ᱦᱩᱸ ᱾
ᱛᱚ ᱚᱸᱰᱮ ᱦᱚᱸ ᱪᱟᱞᱟᱣ ᱠᱟᱛᱮᱜ ᱵᱚᱸᱜᱟ ᱵᱩᱨᱩ ᱠᱚ ᱠᱚᱨᱟᱣ ᱦᱳᱭᱳᱜ ᱜᱮᱭᱟ ᱾ ᱟᱞᱮ ᱥᱮᱜ ᱫᱚ ᱜᱚᱝᱠᱮ ᱱᱚᱜᱼᱚᱭ ᱱᱚᱝᱠᱟ ᱞᱮ ᱥᱟᱠᱨᱟᱛᱚᱜᱼᱟ ᱞᱟᱦᱟᱛᱮ ᱟ ᱵᱚᱨᱮᱱ ᱦᱟᱨᱟᱢᱵᱟ ᱛᱟᱠᱚ ᱥᱮ ᱦᱟᱨᱟᱢᱵᱟ ᱨᱮᱱ ᱦᱟᱨᱟᱢᱵᱟ ᱛᱟᱠᱚ ᱱᱚᱝᱠᱟ ᱠᱚ ᱠᱚᱲᱟᱣ ᱟᱹᱜᱩ ᱠᱟᱫᱟ ᱾ ᱚᱱᱟᱛᱮ ᱟᱵᱚ ᱦᱚᱸ ᱚᱝᱠᱟᱜᱮ ᱠᱩᱨᱟᱣ ᱟᱹᱜᱩᱭ ᱛᱟᱵᱚᱱ ᱥᱮ ᱯᱚᱲᱮ ᱛᱮ ᱟᱵᱚᱲᱮᱱ ᱦᱟᱯᱮᱱ ᱫᱤᱱ ᱨᱮᱱ ᱡᱟᱦᱟᱸᱭ ᱡᱮᱱᱟᱨᱮᱥᱚᱱ ᱠᱚ ᱦᱟᱹᱡᱩᱜ ᱠᱟᱱ ᱛᱟᱵᱚᱱᱟ ᱩᱝᱠᱩ ᱦᱚᱸ ᱠᱚᱨᱟᱶ ᱵᱚᱱ ᱢᱮᱛᱟ ᱠᱚᱣᱟ ᱾ ᱵᱩᱡᱷ ᱠᱮᱫᱟᱵᱤᱱ ᱜᱚᱝᱠᱮ! ᱱᱚᱣᱟ ᱠᱚᱲᱟᱣ ᱞᱮᱠᱟᱱ ᱪᱮᱜ ᱟᱵᱚᱣᱟᱜ ᱡᱟᱭᱡᱩᱜᱽ ᱱᱚᱣᱟ ᱥᱟᱶᱛᱟ ᱥᱚᱢᱟᱡ ᱨᱮ ᱡᱟᱦᱟᱸ ᱠᱚ ᱯᱚᱲᱚᱵ ᱠᱚ ᱢᱮᱱᱟᱜ ᱛᱟᱵᱚᱱᱟ ᱡᱟᱦᱟᱸ ᱱᱤᱭᱚᱢ ᱠᱚ ᱟᱹᱨᱤᱪᱟᱹᱞᱤ ᱠᱚ ᱵᱟᱯᱞᱟ ᱵᱷᱟᱸᱰᱟᱱ ᱛᱚ ᱱᱚᱣᱟ ᱠᱚᱫᱚ ᱟᱵᱚ ᱵᱚᱱ ᱠᱚᱲᱟᱣ ᱢᱟ ᱾ ᱛᱚ ᱦᱟᱯᱮᱱ ᱫᱤᱱᱨᱮ ᱤᱧᱟᱹᱜ ᱢᱚᱛ ᱛᱮ ᱞᱟᱹᱭ ᱟᱭ ᱡᱮ ᱱᱚᱣᱟ ᱫᱚ ᱟᱨᱠᱤ ᱟᱨᱠᱤ ᱥᱤᱥᱴᱮᱢ ᱨᱮ ᱢᱤᱫᱴᱟᱝ ᱛᱟᱦᱮᱱᱟ ᱡᱮ ᱱᱚᱣᱟ ᱫᱚ ᱠᱚᱨᱟᱣ ᱛᱮᱜᱮ ᱦᱳᱭᱳᱜᱼᱟ ᱵᱟᱝ ᱠᱚᱨᱟᱣ ᱞᱮᱠᱷᱟᱱ ᱱᱚᱣᱟ ᱫᱚ ᱵᱟᱭ ᱜᱟᱱᱚᱜᱼᱟ ᱾
ᱵᱟᱝ ᱵᱟᱝ ᱱᱚᱣᱟ ᱠᱚᱫᱚ ᱱᱚᱣᱟ ᱠᱚᱫᱚ ᱱᱚᱣᱟ ᱠᱚᱫᱚ ᱦᱩᱭᱩᱜ ᱠᱟᱱᱟ ᱱᱚᱜᱼᱚ ᱱᱚᱣᱟ ᱡᱟᱦᱟᱸ ᱟᱨ ᱪᱮᱫ ᱵᱚᱸᱜᱟ ᱵᱩᱨᱩ ᱠᱚ ᱥᱮ ᱱᱚᱣᱟ ᱟᱨ ᱪᱮᱫ ᱡᱟᱦᱟᱸ ᱛᱤᱱᱟᱹᱜ ᱟᱨ ᱪᱮᱫ ᱮᱸ ᱯᱚᱨᱚᱵᱽ ᱠᱚ ᱟᱵᱚᱣᱟᱜ ᱢᱮᱱᱟᱜ ᱛᱟᱵᱚᱱᱟ, ᱱᱚᱣᱟ ᱫᱚ ᱟᱵᱚᱣᱟᱜ ᱟᱹᱨᱤᱪᱟᱹᱞᱤ ᱨᱮ ᱪᱮᱫ ᱞᱟᱴᱷᱟ ᱟᱠᱟᱱᱟ ᱾ ᱥᱮ ᱢᱮᱱᱟᱜ ᱛᱟᱵᱚᱱᱟ ᱦᱮᱸ, ᱟᱵᱚ ᱫᱚ ᱟᱵᱚ
ᱱᱚᱣᱟ ᱠᱚᱫᱚ ᱜᱚᱝᱠᱮ ᱪᱮᱫ ᱞᱟᱹᱭᱵᱤᱱ ᱠᱚᱨᱟᱣ ᱤᱫᱤ ᱫᱚᱨᱠᱟᱨ ᱵᱩᱡ ᱠᱮᱫᱟᱵᱤᱱ ᱛᱚ! ᱵᱟᱠᱷᱟᱱ ᱟᱵᱚ ᱟᱵᱚᱰ ᱜᱚᱝᱠᱮ ᱱᱚᱝᱠᱟ ᱧᱮᱞᱚᱜᱼᱟ ᱡᱩᱫᱤ ᱵᱟᱵᱚᱱ ᱠᱚᱨᱟᱣᱟ ᱢᱤᱫ ᱫᱤᱱ ᱦᱤᱞᱳᱜ ᱟᱵᱚ ᱥᱟᱶᱛᱟ ᱥᱚᱢᱟᱡᱽ ᱥᱮ ᱟᱵᱚᱨᱮᱱ ᱵᱚᱭᱦᱟ ᱢᱤᱥᱨᱟ ᱥᱮ ᱥᱟᱶᱛᱟᱞ ᱠᱚ ᱮᱠᱫᱚᱢ ᱠᱚ ᱛᱟᱢᱟᱱᱮ ᱟᱵᱚ ᱟᱹᱫᱤᱵᱟᱹᱥᱤ ᱡᱟᱹᱛᱤ ᱯᱩᱨᱟᱹ ᱵᱚᱱ ᱱᱚᱣᱟ ᱫᱷᱟᱹᱨᱛᱤ ᱠᱷᱚᱱ ᱵᱚᱱ ᱢᱩ ᱪᱷᱟᱹᱣ ᱩᱛᱟᱹᱨᱚᱜ ᱫᱚ ᱱᱚᱝᱠᱟᱱ ᱫᱤᱱ ᱦᱚᱸᱧᱮᱞ ᱦᱳᱭᱳᱜ ᱛᱟᱵᱚᱱᱟ ᱡᱩᱫᱤ ᱱᱚᱣᱟ ᱠᱚ ᱟᱵᱚ ᱵᱟᱵᱚᱱ ᱥᱟᱵ
ᱦᱮᱸ ᱱᱚᱣᱟ ᱠᱚᱫᱚ ᱟᱵᱚ ᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱱᱚᱣᱟ ᱠᱚᱫᱚ ᱟᱹᱰᱤ ᱜᱮ ᱢᱟᱱᱮ ᱟᱨ ᱪᱮᱫ ᱠᱚᱨᱚᱱᱤᱭᱚ ᱢᱤᱫᱴᱮᱡ ᱡᱤᱱᱤᱥ ᱠᱟᱱ ᱛᱟᱵᱚᱱᱟ ᱟᱨ ᱠᱚᱨᱟᱣ ᱦᱚᱸᱵᱚᱱ ᱠᱚᱨᱟᱣ ᱟᱹᱜᱩᱭᱮᱫ ᱜᱮᱭᱟ ᱟᱨ ᱠᱚᱨᱟᱣ ᱟᱹᱜᱩ ᱢᱟᱱᱮ ᱠᱚᱨᱟᱣ ᱤᱫᱤᱭᱮᱫ ᱛᱟᱵᱚᱱ ᱱᱤᱛ ᱫᱷᱟᱹᱵᱤᱡ ᱛᱮ ᱪᱮᱫ ᱟᱵᱚ ᱫᱚ ᱴᱷᱤᱠ ᱴᱷᱟᱠ ᱢᱮᱱᱟᱜ ᱵᱚᱱᱟ ᱥᱮ ᱡᱚᱫᱤᱭᱟ ᱟᱨ ᱪᱮᱫ ᱟᱵᱚᱣᱟᱜ ᱥᱚᱢᱟᱡ ᱪᱮᱫ ᱠᱟᱹᱴᱤᱡ ᱡᱚᱫᱤ ᱛᱟᱭᱚᱢ ᱧᱚᱜ ᱜᱮᱭᱟ ᱦᱮᱸ ᱢᱮᱱᱠᱷᱟᱱ ᱟᱵᱚ ᱞᱮᱠᱟᱛᱮᱭ ᱴᱷᱤᱠ ᱴᱷᱟᱠ ᱵᱚᱱ ᱤᱫᱤᱭᱮᱫᱼᱟ ᱦᱩ ᱥᱮ ᱢᱟᱲᱟᱝ ᱥᱮᱫ ᱟᱨᱚ ᱵᱚᱱ ᱪᱮᱥᱴᱟᱭᱮᱫᱟ ᱦᱩ,
ᱦᱳᱭ ᱦᱳᱭ᱾
ᱡᱚᱛᱚ ᱦᱚᱲᱟᱜ ᱡᱩᱫᱤ ᱡᱩᱢᱤᱫ ᱛᱟᱦᱮᱱᱟ ᱥᱮ ᱱᱚᱝᱠᱟ ᱜᱮᱵᱚᱱ ᱡᱚᱛᱚ ᱦᱚᱲᱵᱚᱱ ᱠᱚᱨᱟᱣ ᱤᱫᱤᱭᱟ ᱦᱮᱸ ᱡᱮᱢᱚᱱ ᱡᱟᱦᱟᱸ ᱛᱤᱱᱟᱹᱜ ᱟᱨ ᱪᱮᱫ ᱯᱟᱛᱟ ᱠᱚ ᱢᱮᱱᱟᱜ ᱛᱟᱵᱚᱱᱟ ᱯᱚᱨᱚᱵᱽ ᱠᱚ ᱢᱮᱱᱟᱜ ᱛᱟᱵᱚᱱᱟ ᱥᱮ ᱟᱨᱚ ᱟᱨᱚ ᱱᱟᱱᱟ ᱨᱚᱠᱚᱢ ᱟᱹᱱ ᱟᱹᱨᱤᱪᱟᱹᱞᱤ ᱢᱮᱱᱟᱜ ᱛᱟᱵᱚᱱᱟ ᱦᱩᱸ, ᱱᱚᱣᱟ ᱱᱚᱣᱟ ᱡᱤᱱᱤᱥ ᱠᱚ ᱟᱨ ᱪᱮᱫ ᱥᱟᱵ ᱫᱚᱦᱚ ᱠᱟᱛᱮ ᱡᱩᱫᱤ ᱟᱨ ᱪᱮᱫ ᱢᱟᱲᱟᱝ ᱪᱮᱫ ᱵᱚᱱ ᱞᱟᱦᱟᱜᱼᱟ ᱥᱮ ᱥᱟᱵ ᱫᱚᱦᱚ ᱨᱮᱱᱟᱜ ᱜᱮ ᱟᱨ ᱪᱮᱫᱟ ᱢᱟᱨᱟᱝ ᱠᱟᱛᱷᱟ ᱠᱟᱱᱟ ᱦᱮᱸ, ᱛᱟᱦᱚᱞᱮ ᱱᱚᱜᱼᱚᱭ ᱟᱵᱚᱣᱟᱜ ᱥᱚᱢᱟᱡᱴᱟᱜ ᱥᱮ ᱡᱚᱛᱚᱜᱮ ᱟᱨ ᱪᱮᱫ ᱯᱚᱨᱚᱵᱽ ᱠᱚ ᱦᱮᱸ ᱡᱚᱛᱚ ᱡᱤᱱᱤᱥ ᱜᱮ ᱟᱨ ᱪᱮᱫ ᱮᱸ ᱥᱟᱵ ᱠᱟᱛᱮᱜ ᱵᱩᱱ ᱞᱟᱦᱟ ᱫᱟᱲᱮᱭᱟᱜᱼᱟ ᱥᱮ ᱵᱟᱧᱪᱟᱣ ᱵᱚᱱ ᱫᱚᱦᱚ ᱫᱟᱲᱮᱭᱟᱜᱼᱟ, ᱥᱮ ᱚᱱᱟ ᱟᱥᱚᱞ ᱨᱤᱛᱤ ᱱᱤᱛᱤ ᱢᱤᱫᱴᱤᱡ ᱢᱤᱫᱴᱤᱡ ᱨᱤᱛᱤ ᱱᱤᱛᱤ ᱡᱩᱫᱤ ᱵᱟᱢ ᱢᱟᱱᱟᱣ ᱵᱟᱛᱟᱣᱟ ᱦᱮᱸ ᱢᱤᱫᱴᱤᱡ ᱦᱚᱲ ᱡᱩᱫᱤ ᱵᱟᱭ ᱵᱟᱛᱟᱣᱟ ᱛᱟᱦᱚᱞᱮ ᱫᱚ ᱩᱱᱤ ᱦᱚᱲ ᱢᱮᱱᱛᱮᱫᱚ ᱵᱟᱭ ᱞᱮᱠᱷᱟᱜᱼᱟ ᱟᱫᱚ ᱚᱱᱠᱟᱜᱮ ᱡᱟᱦᱟᱱᱟᱜ ᱥᱚᱢᱟᱡᱽ ᱨᱮᱜᱮ ᱡᱩᱫᱤ ᱚᱱᱠᱟᱜᱮ ᱚᱱᱟ ᱚᱱᱟ ᱱᱤᱭᱚᱢ ᱠᱟᱱ ᱠᱚ ᱡᱩᱚᱫᱤ ᱵᱟᱢ ᱯᱷᱚᱞᱳᱭᱟ ᱛᱟᱦᱚᱞᱮ ᱠᱷᱟᱱ ᱫᱚ ᱚᱱᱟ ᱱᱤᱭᱚᱢ ᱛᱟᱦᱚᱞᱮ ᱛᱚ ᱟᱢᱫᱚ ᱥᱟᱱᱛᱟᱲ ᱢᱮᱱ ᱛᱮᱫᱚ ᱟᱨ ᱵᱟᱢ ᱞᱮᱠᱷᱟᱜ ᱠᱟᱱᱟ ᱥᱮ ᱱᱤᱭᱚᱢ ᱠᱚ ᱮᱜᱼᱟ ᱦᱮᱸ ᱦᱩᱸ ᱵᱟᱢ ᱞᱮᱠᱷᱟᱜ ᱠᱟᱱᱟ ᱛᱟᱦᱚᱞᱮ ᱱᱚᱜᱱᱟ ᱠᱚ ᱟᱵᱚ ᱠᱚᱨᱚᱱᱤᱭᱚ ᱠᱟᱱ ᱛᱟᱵᱚᱱᱟ ᱡᱟᱛᱮ ᱟᱨ ᱪᱮᱫ, ᱦᱮᱸ ᱡᱚᱛᱚ ᱡᱤᱱᱤᱥ ᱜᱮ ᱟᱨ ᱪᱮᱫ ᱡᱟᱦᱟᱸ ᱟᱨ ᱪᱮᱫ ᱚᱠᱛᱚ ᱱᱟᱹᱯᱤᱛ ᱟᱨ ᱪᱮᱫ ᱦᱩᱭᱩᱜ ᱠᱟᱱ ᱛᱟᱵᱚᱱᱟ ᱦᱮᱸ ᱡᱮᱢᱚᱱ ᱥᱟᱠᱨᱟᱛ ᱛᱮ ᱵᱟᱦᱟ ᱛᱮ ᱠᱟᱨᱟᱢ ᱛᱮ ᱦᱮ ᱟᱨᱚ ᱵᱤᱵᱷᱤᱱᱚ ᱨᱚᱠᱚᱢ ᱟᱨᱚᱱ ᱜᱮᱭᱟ ᱵᱚᱸᱜᱟ ᱵᱩᱨᱩ ᱦᱮᱸ᱾
ᱡᱚᱛᱷᱟᱛ ᱠᱟᱛᱷᱟ ᱵᱤᱧ ᱞᱟᱹᱭ ᱠᱟᱫᱟ ᱜᱚᱝᱠᱮ᱾
ᱦᱩᱸ᱾
ᱛᱟᱦᱚᱞᱮ ᱜᱚᱢᱠᱮ ᱟᱹᱰᱤ ᱫᱟᱢᱟᱱ ᱠᱟᱛᱷᱟ ᱠᱚᱜᱮ ᱞᱟᱝ ᱜᱟᱞᱢᱟᱨᱟᱣ ᱮᱱᱟ,
ᱦᱮᱸ ᱦᱮᱸ᱾
ᱠᱮ ᱟᱞᱟᱝᱟᱜ ᱠᱟᱛᱷᱟ ᱠᱚ ᱡᱮᱱᱚ ᱟᱨᱦᱚᱸ ᱢᱚᱬᱮ ᱦᱚᱲ ᱛᱟᱞᱟᱨᱮ ᱥᱚᱫᱚᱨᱚᱜ ᱢᱟ ᱱᱚᱣᱟ ᱜᱮ ᱟᱥᱟ ᱫᱚ ᱛᱟᱦᱮᱱ ᱠᱟᱱᱟ ᱜᱚᱝᱠᱮ,
ᱦᱮᱸ ᱟᱥᱟ ᱫᱚ ᱛᱟᱦᱮᱱ ᱠᱟᱱᱟ, ᱟᱥᱚᱞ ᱟᱥᱚᱞ ᱱᱚᱣᱟ ᱠᱚ ᱞᱟᱹᱜᱤᱫ ᱜᱮ ᱟᱨ ᱪᱮᱫ ᱡᱟᱛᱮ ᱢᱚᱬᱮ ᱦᱚᱲ ᱛᱟᱞᱟᱨᱮ ᱥᱚᱫᱚᱨᱚᱜ ᱢᱟ ᱥᱮ ᱱᱚᱝᱠᱟᱱᱟᱜ ᱢᱤᱫᱴᱮᱱ ᱠᱟᱛᱷᱟ ᱟᱨ ᱪᱮᱫ ᱦᱮᱸ ᱟᱵᱚᱨᱮᱱ ᱟᱨ ᱪᱮᱫ ᱡᱟᱦᱟᱸ ᱛᱤᱱᱟᱹᱜ ᱟᱨ ᱪᱮᱫ ᱟᱵᱚ ᱪᱮᱛᱟᱱ ᱨᱮᱱ ᱦᱚᱲ ᱠᱚ ᱢᱮᱱᱟᱜ ᱠᱚᱣᱟ ᱦᱮᱸ ᱱᱚᱣᱟ ᱠᱟᱛᱷᱟ ᱠᱚᱠᱚ ᱥᱟᱵ ᱨᱟᱠᱟᱵ ᱨᱟᱠᱟᱵ ᱮᱱᱟ ᱥᱮ ᱢᱤᱫ ᱛᱮ ᱟᱨ ᱪᱮᱫ ᱱᱚᱝᱠᱟ ᱜᱮ ᱟᱨ ᱪᱮᱫ ᱡᱩᱢᱤᱫ ᱜᱮᱵᱚᱱ ᱛᱟᱦᱮᱱ ᱢᱟ ᱟᱹᱰᱤ ᱜᱟᱱ ᱡᱟᱭᱜᱟ ᱨᱮ ᱡᱩᱢᱤᱫ ᱜᱮ ᱢᱮᱱᱟᱜ ᱵᱚᱱᱟ ᱾ ᱛᱚ ᱟᱨ ᱪᱮᱫ ᱟᱨᱚ ᱪᱮᱦᱨᱟ ᱵᱚᱱ ᱡᱩᱢᱤᱫᱚᱜ ᱢᱟ ᱥᱮ ᱟᱨᱚ ᱠᱮᱴᱮᱡ ᱵᱚᱱ ᱵᱮᱱᱟᱜ ᱢᱟ᱾
ᱦᱳᱭ ᱜᱚᱢᱠᱮ ᱟᱹᱰᱤᱜᱟᱱ ᱡᱟᱭᱜᱟ ᱨᱮ ᱡᱩᱢᱤᱫ ᱢᱮᱱᱟᱜ ᱵᱚᱱᱟ ᱟᱵᱟᱨ ᱟᱹᱰᱤᱜᱟᱱ ᱡᱟᱭᱜᱟ ᱨᱮᱢᱟ ᱟᱹᱰᱤ ᱦᱤᱝᱥᱟᱹ ᱨᱮᱜᱮ ᱟᱹᱰᱤ ᱦᱤᱝᱥᱟ ᱨᱮ ᱢᱮᱱᱟᱜ ᱵᱚᱱᱟ ᱵᱩᱡ ᱠᱮᱫᱟᱵᱤᱱ ᱜᱚᱝᱠᱮ,
ᱦᱤᱝᱥᱟᱹ, ᱵᱟᱹᱜᱤ ᱠᱟᱛᱮᱫ ᱡᱩᱫᱤ ᱟᱨ ᱪᱮᱫ ᱱᱚᱝᱠᱟ ᱜᱮ ᱡᱩᱢᱤᱫ ᱠᱟᱛᱮᱫ ᱡᱩᱫᱤ ᱟᱨ ᱪᱮᱫ, ᱟᱵᱚ ᱱᱚᱣᱟ ᱥᱟᱱᱛᱟᱲ ᱥᱚᱢᱟᱡᱽ ᱵᱚᱱ ᱢᱟᱲᱟᱝ ᱥᱮᱫ ᱵᱚᱱ ᱤᱫᱤᱭᱟ, ᱦᱮᱸ ᱱᱤᱥᱮ ᱵᱚᱱ ᱤᱫᱤ ᱫᱟᱲᱮᱭᱟᱜᱼᱟ ᱥᱮ, ᱚᱱᱠᱟ ᱢᱤᱫ ᱴᱮᱱ ᱡᱟᱭᱜᱟ ᱨᱮ ᱵᱷᱟᱜᱮ ᱡᱟᱭᱜᱟ ᱨᱮ ᱵᱚᱱ ᱤᱫᱤ ᱫᱟᱲᱮᱭᱟᱜᱼᱟ ᱦᱮᱸ, ᱛᱮ ᱟᱨᱫᱟᱥ ᱛᱮᱦᱮᱱ ᱠᱟᱱᱟ ᱟᱫᱚ ᱚᱱᱟ ᱥᱟᱞᱟᱜ ᱥᱟᱞᱟᱜ ᱛᱮ ᱟᱵᱚᱣᱟᱜ, ᱟᱞᱟᱝᱟᱜ ᱴᱟᱭᱤᱢ ᱠᱚ ᱦᱚᱸ ᱟᱨ ᱪᱮᱫ ᱢᱩᱪᱟᱹᱫ ᱦᱮᱡ ᱮᱱᱟ,
ᱦᱳᱭ ᱜᱚᱢᱠᱮ ᱦᱳᱭ,
ᱱᱤᱫ ᱟᱨ ᱵᱟᱞᱟᱝ ᱨᱚᱯᱚᱲ ᱫᱟᱲᱮᱭᱟᱜᱼᱟ ᱡᱟᱭᱦᱳᱠ ᱪᱮᱫ ᱟᱢ ᱥᱟᱞᱟᱜ ᱨᱚᱯᱚᱲ ᱠᱟᱛᱮᱫ ᱟᱹᱰᱤ ᱜᱮ, ᱟᱹᱰᱤ ᱜᱮ ᱵᱷᱟᱜᱮ ᱵᱩᱡᱷᱟᱹᱣ ᱮᱱᱟ ᱥᱮ ᱟᱹᱰᱤ ᱪᱮᱨᱦᱟ ᱪᱮᱨᱦᱟ ᱠᱟᱛᱷᱟ ᱠᱚᱵᱮᱱ ᱞᱟᱹᱭ ᱠᱮᱫᱟ ᱦᱮᱸ ᱚᱱᱟ ᱥᱟᱞᱟᱜ ᱥᱟᱞᱟᱜ ᱛᱮ ᱟᱞᱤᱧ ᱦᱚᱸ ᱟᱥᱤᱨᱵᱟᱫ ᱠᱟᱛᱷᱟ ᱞᱤᱧ ᱞᱟᱹᱭ ᱡᱩᱴᱤᱡ ᱟᱫᱟ ᱦᱮᱸ, ᱟᱨ ᱪᱮᱫ ᱟᱵᱮᱱ ᱦᱚᱸ ᱟᱹᱰᱤ ᱪᱮᱨᱦᱟ ᱵᱮᱱ ᱵᱩᱡᱷᱟᱹᱣ ᱠᱮᱫᱟ ᱦᱮᱸ,
ᱦᱳᱭ ᱜᱚᱢᱠᱮ ᱟᱹᱞᱤᱧ ᱛᱚ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱟᱹᱵᱤᱱ ᱥᱟᱶᱛᱮ ᱨᱚᱲ ᱠᱟᱛᱮ ᱵᱩᱡᱽ ᱠᱮᱫᱟ ᱵᱤᱱ ᱜᱚᱢᱠᱮ, ᱛᱚ ᱱᱚᱝᱠᱟ ᱫᱚ ᱨᱚᱲ ᱨᱮᱭᱟᱜ ᱟᱵᱟᱨ, ᱦᱮᱸ ᱛᱟᱭᱚᱢ ᱫᱟᱨᱟᱢ ᱟᱵᱟᱨ ᱨᱚᱲ ᱦᱳᱭᱳᱜᱼᱟ ᱜᱚᱢᱼᱼ
ᱦᱩᱸ ᱦᱩᱸ,